ᱦᱮᱞᱳ
ᱦᱮᱞᱳ
ᱦᱚᱸ ᱡᱚᱦᱟᱨ ᱜᱮ ᱟᱸᱡᱚᱢᱚᱜ ᱠᱟᱱᱟ
ᱦᱮᱸ ᱫᱤ ᱟᱡᱚᱢ ᱧᱟᱢᱚᱜ ᱠᱟᱱᱟ
ᱟᱻ ᱪᱮᱫ ᱞᱮᱠᱟ ᱢᱮᱱᱟᱜ ᱵᱟᱲᱟ ᱵᱤᱱᱟ
ᱟᱹᱞᱤᱧ ᱱᱚᱜ-ᱚᱭ ᱛᱚ ᱢᱮᱱᱟᱜ ᱞᱤᱧᱟ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ
ᱟᱪᱪᱷᱟ ᱚᱲᱟᱜ ᱠᱚᱨᱮ ᱦᱚᱸ ᱵᱮᱥ ᱜᱮ ᱦᱚ ᱟᱹᱞᱤᱧ ᱦᱚᱸ ᱵᱮᱥ ᱵᱟᱲᱟ ᱜᱮ
ᱟᱪᱪᱷᱟ ᱟᱪᱪᱷᱟ
ᱦᱳᱭ ᱞᱟᱹᱭᱟᱜ ᱟᱹᱞᱤᱧ ᱟᱹᱞᱤᱧ ᱦᱚᱸ ᱵᱮᱥ ᱜᱮ ᱢᱮᱱᱟᱜ ᱞᱤᱧᱟ
ᱟᱪᱪᱷᱟ ᱟᱪᱪᱷᱟ ᱛᱟᱦᱚᱞᱮ ᱭᱳ ᱵᱟᱵᱟ ᱛᱟᱠᱚ ᱫᱚ ᱪᱮᱫ ᱞᱮᱠᱟ ᱢᱮᱱᱟᱜ ᱠᱚᱣᱟ
ᱦᱚᱸ ᱩᱱᱠᱩ ᱦᱚᱸ ᱵᱮᱥ ᱜᱮ ᱢᱮᱱᱟᱜ ᱠᱚᱣᱟ ᱱᱟᱦᱟᱜ ᱱᱤᱛᱚᱜ ᱫᱷᱟᱹᱵᱤᱡ ᱛᱮᱢᱟ
ᱚᱻ
ᱚᱻ ᱫᱟᱜ ᱡᱟᱹᱯᱩᱫ ᱠᱚᱫᱚ ᱪᱮᱫ ᱞᱮᱠᱟ ᱟᱯᱮ ᱥᱮᱫ
ᱱᱚᱛᱮ ᱫᱚ ᱟᱠᱷᱟᱱ ᱛᱮᱦᱮᱱ ᱫᱚ ᱟᱠᱷᱟᱱ ᱥᱮᱛᱟᱜ ᱠᱷᱚᱱᱟᱜ ᱫᱟᱜ ᱫᱟ ᱛᱚ ᱵᱷᱳᱨ ᱠᱷᱚᱱᱟᱜ
ᱟᱪᱪᱷᱟ ᱦᱳᱭᱛᱳ
ᱦᱮᱸ ᱦᱮᱸ ᱮᱠᱚᱱᱱᱳ ᱫᱟᱜᱮᱜ ᱜᱮᱭᱟᱭ ᱦᱟᱱᱮ ᱛᱷᱤᱨ ᱫᱚ ᱵᱟᱹᱱᱩᱜᱮ ᱠᱟᱹᱴᱤᱡ ᱠᱟᱹᱴᱤᱡ ᱨᱮᱦᱚᱸ ᱡᱚᱨᱚᱭᱮᱫ ᱜᱮᱭᱟᱭ ᱯᱷᱤᱛᱤᱨ ᱯᱷᱤᱛᱤᱨ ᱥᱤᱥᱤᱨ ᱞᱮᱠᱟ ᱟᱨ ᱚᱱᱛᱮ ᱫᱚ ᱪᱮᱫᱠᱟ
ᱚ ᱥᱮᱛᱟᱜ ᱢᱟᱭ ᱛᱷᱤᱨ ᱞᱮᱫ ᱜᱮᱭᱟ ᱟᱫᱚ ᱮᱜᱟᱨᱴᱟ ᱥᱮᱫ ᱠᱷᱚᱱ ᱫᱚ ᱱᱟᱦᱟᱜ ᱮ ᱫᱟᱜ ᱞᱟᱜᱼᱟ ᱟᱫᱚ ᱟᱨᱦᱚᱸ ᱛᱷᱤᱨ ᱞᱟᱹᱜᱼᱟ ᱚᱱᱟ ᱛᱟᱞᱟᱨᱮ ᱟᱨ ᱱᱷᱟᱜ ᱱᱤᱛᱚᱜ ᱪᱷᱚᱴᱟ ᱠᱷᱚᱱ ᱱᱷᱟᱜ ᱱᱤᱛᱚᱜ ᱫᱷᱟᱹᱵᱤᱡ ᱮ ᱫᱟᱜᱮᱫ ᱜᱮᱭᱟ ᱱᱷᱟᱜ
ᱩᱸ ᱟᱪᱪᱷᱟ ᱟᱪᱪᱷᱟ ᱟᱪᱪᱷᱟ
ᱦᱳᱭ
ᱛᱟᱨᱮ ᱪᱮᱫ ᱮᱢ ᱪᱤᱠᱟᱹᱭ ᱫᱟ
ᱟ ᱫᱩᱲᱩᱵ ᱟᱹᱠᱟᱹᱱᱟᱹᱧ ᱤᱧ ᱫᱚ
ᱩᱸ ᱡᱚᱢ ᱵᱟᱲᱟ ᱠᱚ ᱫᱚ ᱦᱩᱭ ᱱᱟ ᱥᱮ ᱵᱟᱝ ᱤᱧᱟᱹᱜ ᱫᱩᱲᱩᱵ ᱟᱠᱟᱱ ᱤᱧ ᱟᱠᱷᱟᱱ ᱱᱤᱛᱚᱜ ᱫᱚ
ᱩᱸ ᱡᱚᱢ ᱵᱟᱲᱟ ᱠᱚᱫᱚ ᱱᱷᱟᱜ ᱟᱹᱣᱨᱤᱭᱟᱜᱼᱟ
ᱡᱚᱢ ᱵᱲᱟ ᱟᱹᱣᱨᱤᱟᱜ ᱠᱷᱟᱱ ᱵᱟᱡᱟᱜ ᱠᱷᱟᱱ ᱫᱚᱥᱴᱟ ᱥᱟᱲᱮ ᱫᱚᱥᱴᱟ
ᱦᱳᱭ ᱟᱯᱮ ᱦᱚᱸ ᱟᱣᱨᱤ ᱯᱮ ᱡᱚᱢᱟ
ᱚ ᱵᱟᱝ ᱵᱟᱝ ᱟᱹᱣᱨᱤ ᱤᱧ ᱫᱚ ᱦᱟᱸᱜ ᱠᱷᱟᱱ ᱵᱟᱹᱱᱩᱧᱟ ᱛᱚ ᱠᱷᱟᱱ ᱚᱲᱟᱜ ᱨᱮᱫᱚ ᱤᱧ ᱫᱚ
ᱦᱳᱭ ᱛᱚ ᱡᱚᱛᱚ ᱜᱮ ᱱᱷᱟᱜ ᱚᱱᱠᱟ ᱜᱮ ᱛᱚᱵᱮ ᱱᱷᱟᱜ
ᱦ ᱦᱳᱭ ᱟᱢ ᱫᱚ ᱚᱲᱟᱜ ᱨᱮᱥᱮ ᱵᱟᱭᱨᱮ ᱥᱮᱫ ᱨᱮ ᱟᱢ ᱫᱚ
ᱚᱸ ᱟᱹᱞᱤᱧ ᱦᱚᱸ ᱵᱟᱨᱦᱮ ᱥᱮᱫ ᱨᱮᱜᱮ ᱱᱷᱟᱜ ᱢᱮᱱᱟᱜ ᱞᱤᱧᱟᱹ ᱱᱤᱛᱚᱜ ᱫᱷᱟᱹᱵᱤᱡ ᱛᱮᱢᱟ
ᱟ ᱪᱮᱫ
ᱦᱳᱭ ᱦᱳᱭ
ᱟ ᱚᱜ ᱚᱞᱚᱜ ᱠᱟᱱᱟᱢ ᱥᱮ ᱪᱮᱫ
ᱦᱳᱭ ᱦᱳᱭ ᱚᱱᱠᱟ ᱜᱮ
ᱟᱪᱪᱷᱟ ᱟᱫᱚ ᱪᱮᱫ ᱨᱮᱢ ᱪᱮᱫ ᱨᱮᱪᱚᱢ ᱚᱞᱚᱜ ᱠᱟᱱ
ᱵᱤ ᱮ
ᱟᱦ ᱚ
ᱦᱚᱸ
ᱟᱪᱪᱷᱟ ᱛᱟᱦᱚᱞᱮ ᱪᱮᱫᱠᱟ ᱦᱩᱭᱩᱜ ᱠᱟᱱᱟ ᱯᱟᱲᱦᱟᱣ ᱠᱚ
ᱦᱚᱸ ᱵᱮᱥ ᱵᱟᱲᱟᱜᱮ ᱯᱟᱲᱦᱟᱣ ᱠᱚᱢᱟ ᱟᱹᱵᱤᱱ ᱜᱮ ᱪᱮᱫ ᱞᱮᱠᱟ
ᱦᱮᱸ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱢᱚᱴᱟ ᱢᱩᱴᱤ ᱵᱷᱟᱹᱜᱤ ᱜᱮᱭᱟ ᱟᱫᱚ ᱮᱭᱪ ᱮᱥ ᱠᱟᱱᱟ ᱛᱚ ᱥᱟᱢᱱᱮ
ᱪᱮᱫ ᱵᱤᱱ ᱞᱟᱹᱭᱼᱟ
ᱮᱭᱪ ᱮᱥ ᱢᱮᱱᱟᱜ ᱛᱤᱧᱟᱹ ᱛᱚ ᱠᱷᱟᱱ ᱥᱟᱢᱱᱮ ᱟᱨᱚ
ᱚ ᱟᱪᱪᱷᱟ ᱟᱪᱪᱷᱟ ᱦᱳᱭᱛᱚ
ᱞᱟᱹᱭ ᱟᱹᱧ ᱟᱨ ᱛᱮᱦᱮᱹᱧ ᱢᱟᱱᱮ ᱱᱤᱛ ᱛᱚᱜ ᱥᱟᱛᱟᱢ ᱫᱚ ᱱᱷᱟᱜ ᱪᱮᱫ ᱤᱫᱤ ᱭᱟᱛᱮᱞᱟᱝ ᱜᱟᱯᱟᱞ ᱢᱟᱨᱟᱜᱼᱟ ᱠᱤᱪᱷᱤ ᱡᱩᱫᱤ ᱵᱤᱱ ᱥᱚᱪ ᱟᱠᱟᱫ ᱠᱷᱟᱱ ᱫᱚ ᱱᱷᱟᱜ ᱞᱟᱹᱭ ᱵᱤᱱ
ᱟᱢ ᱟᱢ ᱜᱮᱢ ᱞᱟᱹᱭ ᱞᱮᱠᱷᱟᱱ ᱱᱟᱯᱟᱭ ᱠᱚᱜᱼᱟ ᱤᱧ ᱫᱚ ᱦᱟᱸᱜ ᱠᱷᱟᱱ ᱱᱟᱣᱟ ᱜᱤᱭᱟᱹᱧ ᱛᱚ ᱱᱚᱣᱟ ᱨᱮᱫᱚ
ᱟᱪᱪᱷᱟ ᱦᱳᱭ ᱦᱳᱭ ᱟᱹᱞᱤᱧ ᱦᱚᱸᱞᱤᱧ ᱱᱟᱣᱟ ᱜᱮᱭᱟ ᱱᱷᱟᱜ ᱛᱮᱦᱮᱹᱧ ᱜᱮ ᱱᱷᱟᱜ ᱟᱹᱞᱤᱧ ᱢᱟ ᱴᱟᱠᱥ ᱞᱤᱧ ᱧᱟᱢ ᱟᱠᱟᱜᱼᱟ
ᱟᱪᱪᱷᱟ ᱟᱪᱪᱷᱟ ᱤᱧ ᱦᱚᱸ ᱟᱜ ᱠᱷᱟᱱ ᱛᱮᱦᱮᱧ ᱜᱮ ᱯᱳᱭᱞᱳᱧ ᱧᱟᱢ ᱟᱠᱟᱜᱼᱟ
ᱟᱸ ᱟᱪᱪᱷᱟ ᱵᱟᱱᱟ ᱦᱚᱲ ᱜᱮ ᱱᱷᱟᱜ ᱯᱳᱭᱞᱳ ᱛᱚᱵᱮ ᱞᱟᱝ ᱧᱟᱢ ᱟᱠᱟᱫᱼᱟ ᱟᱫᱚ
ᱦᱚᱭ
ᱪᱮᱫ ᱤᱧ ᱞᱟᱹᱭᱟ
ᱤᱭᱟᱹ ᱟᱯᱮ ᱫᱚ ᱦᱟᱜ ᱠᱷᱟᱱ ᱚᱠᱟ ᱫᱤᱥᱚᱢ ᱯᱟᱲᱟᱜ ᱠᱟᱱᱟᱮ ᱵᱤᱥ ᱥᱮ ᱵᱞ ᱫᱤᱥᱚᱢ
ᱟᱫᱚ ᱵᱤᱞᱟᱹᱛ ᱫᱤᱥᱚᱢ᱾
ᱦᱮᱸ ᱵᱤᱨ ᱵᱟᱹᱱᱩᱜᱼᱟ ᱛᱟᱦᱚᱞᱮ ᱥᱩᱨ ᱠᱚᱨᱮ?
ᱵᱟᱝ ᱵᱤᱨ ᱠᱚᱢᱟ ᱵᱟᱹᱱᱩᱜᱼᱟ ᱟᱞᱮ ᱥᱩᱨ ᱨᱮᱢᱟ᱾
ᱦᱳᱭ ᱟᱨ ᱞᱟᱹᱭᱮᱫ ᱟᱹᱧ ᱛᱚᱵᱮ ᱵᱤᱨ ᱛᱚᱵᱮ ᱟᱯᱮ ᱥᱮᱫ ᱢᱮᱱᱟᱜᱼᱟ ᱪᱮ ᱵᱟᱹᱱᱩᱜᱼᱟ?
ᱤᱧ ᱫᱚᱠᱷᱟᱱ ᱦᱚᱲ ᱫᱚ ᱵᱤᱨ ᱫᱤᱥᱚᱢ ᱨᱤᱱᱤᱡ ᱠᱟᱹᱱᱤᱧ ᱢᱤᱱᱟᱹᱧᱟ ᱵᱤᱞᱟᱹᱛ ᱫᱤᱥᱚᱢ ᱨᱮ
ᱟᱪᱪᱷᱟ ᱟᱪᱪᱷᱟ ᱦᱳᱭᱛᱚ ᱟᱫᱚ ᱫᱤᱥᱚᱢ ᱠᱚᱫᱚᱵᱤᱱ ᱪᱟᱞᱟᱜᱼᱟ ᱥᱮ ᱵᱟᱝᱟ
ᱫᱤᱥᱚᱢ ᱠᱚᱫᱚᱜ ᱠᱷᱟᱱ ᱟᱹᱰᱤ ᱫᱤᱱ ᱵᱟᱝ ᱪᱟᱞᱟᱣ ᱠᱟᱱᱟ ᱛᱚ ᱦᱟᱱᱮᱧ ᱦᱮᱡ ᱟᱠᱟᱱᱟ ᱢᱟᱜ ᱢᱟᱜ ᱢᱚᱲᱮ ᱭᱮᱱᱟᱞᱮ ᱛᱚ ᱱᱤᱭᱮ ᱫᱷᱟ ᱫᱚ ᱟᱫᱚ ᱢᱟᱜ ᱢᱚᱲᱮ ᱯᱚᱨ ᱟᱫᱚ ᱦᱮᱡ ᱮᱱᱟ ᱱᱚᱛᱮ ᱦᱳᱴᱮᱞ ᱥᱮᱫ ᱟᱫᱚ ᱵᱟᱝ ᱪᱟᱵᱟ ᱟᱠᱟᱱᱟ
ᱦᱳᱭ ᱦᱳᱭ ᱦᱮ
ᱠᱟᱨᱚᱱ ᱱᱤᱭᱟᱹ ᱡᱟᱹᱯᱩᱫ ᱨᱮᱚ ᱪᱟᱞᱟᱣ ᱦᱚᱸ ᱟᱫᱚ ᱵᱟᱝ ᱜᱟᱱᱚᱜᱼᱟ, ᱪᱟᱞᱟᱜᱼᱟᱢ ᱵᱟᱠᱷᱟᱱ ᱜᱚᱴᱟ ᱞᱚᱥᱚᱫ
ᱦᱳᱭ ᱦᱳᱭ ᱦᱳᱭ ᱠᱟᱛᱷᱟ ᱠᱟᱱ ᱜᱮᱭᱟ,
ᱛᱟᱨᱯᱚᱨ ᱟᱨᱦᱸ ᱦᱟᱜ ᱠᱷᱟᱱᱛᱳ ᱠᱚᱨᱮ ᱫᱚ ᱥᱮᱨᱚᱠᱚᱢ ᱦᱸ ᱠᱷᱟᱱ ᱠᱟᱨᱮᱱᱴ ᱠᱚ ᱵᱟᱝ ᱛᱟᱦᱮᱱᱟ ᱥᱮ,
ᱦᱳᱭ ᱦᱳᱭ
ᱠᱟᱨᱮᱱᱴ ᱵᱟᱝ ᱛᱟᱦᱮᱱᱟ ᱛᱟᱨᱯᱚᱨ ᱯᱟᱲᱦᱟᱣ ᱠᱚ ᱰᱤᱥᱴᱟᱵᱚᱜᱼᱟ᱾
ᱦᱚᱸ ᱦᱚᱸ ᱠᱟᱛᱷᱟ ᱠᱟᱱ ᱜᱮᱭᱟ᱾
ᱟᱫᱚ ᱟᱯᱮ ᱥᱮᱫ ᱫᱚ ᱪᱮᱫ ᱯᱚᱨᱚᱵᱽ ᱠᱚᱯᱮ ᱢᱟᱱᱟᱣ ᱵᱟᱲᱟᱭᱟ ᱢᱟᱱᱟᱣᱟ?
ᱯᱚᱨᱚᱵᱽ ᱫᱚ ᱠᱷᱟᱱ ᱟᱵᱚᱣᱟᱜ ᱢᱟᱱᱮ, ᱥᱟᱶᱛᱟ ᱨᱮ ᱛᱤᱱᱟᱹᱜ ᱨᱚᱠᱚᱢᱟᱜ ᱢᱮᱱᱟᱜ ᱠᱷᱟᱱ ᱡᱷᱚᱛᱚ ᱨᱚᱠᱚᱢᱟᱜ ᱠᱟᱜ ᱠᱷᱟᱱ ᱢᱟᱱᱟᱣ ᱫᱚ ᱦᱩᱭᱩᱜ ᱜᱮᱭᱟ᱾
ᱟᱪᱪᱷᱟ ᱦᱳᱭᱛᱳ
ᱤᱭᱟᱹ ᱟᱯᱮ ᱫᱷᱟᱨᱟ ᱵᱟᱝ ᱦᱩᱭᱩᱜ ᱜᱮ ᱚᱱᱠᱟ ᱯᱟᱛᱟᱳᱭ ᱯᱟᱛᱟ ᱠᱚ?
ᱯᱟᱛᱟ ᱠᱚᱫᱚ ᱦᱟᱜ ᱱᱤᱛᱚᱜ ᱫᱷᱟᱹᱵᱤᱡ ᱛᱮ ᱟᱞᱮ ᱥᱮᱫ ᱢᱟ, ᱵᱟᱭ ᱦᱩᱭᱩᱜᱼᱟ ᱟᱞᱮᱥᱮᱫ ᱨᱮ ᱚᱱᱟ ᱢᱤᱫᱴᱟᱝ ᱦᱟᱹᱨᱱᱟᱹ ᱯᱟᱛᱟ ᱢᱮᱱᱛᱮ, ᱢᱮᱛᱟᱜᱼᱟ ᱚᱱᱟ ᱜᱮ ᱱᱟᱜ ᱦᱩᱭᱩᱜ ᱦᱩᱭᱩᱜ ᱠᱟᱱᱟ᱾ ᱟᱫᱚ ᱟᱹᱞᱤᱧ ᱢᱟ ᱵᱟᱹᱞᱤᱧ ᱥᱮᱱ ᱟᱠᱟᱱᱟ ᱚᱱᱟ ᱦᱟᱨᱱᱟ ᱯᱟᱛᱟ ᱨᱮᱢᱟ᱾
ᱢᱤᱫ ᱫᱷᱟᱣ ᱵᱟᱝ ᱠᱟᱱᱟ
ᱵᱟᱝ ᱵᱟᱝ ᱯᱟᱛᱟ ᱪᱷᱟᱛᱟ ᱫᱚ ᱦᱟᱜ ᱵᱟᱹᱞᱤᱧ ᱫᱟᱬᱟ ᱜᱚᱫ ᱟᱠᱟᱫᱼᱟ ᱟᱫᱚ ᱚᱱᱟᱜᱮ ᱵᱟᱹᱞᱤᱧ ᱵᱟᱲᱟᱭ ᱜᱚᱫ ᱠᱟ ᱯᱟᱛᱟ ᱵᱤᱥᱚᱭ ᱛᱮᱫᱚ ᱱᱟᱦᱟᱜ ᱟᱫᱚ ᱛᱤᱱᱟᱹᱜ ᱜᱟᱱ ᱯᱚᱛᱚᱵᱽ ᱯᱩᱛᱷᱤ ᱠᱚᱨᱮ ᱱᱟᱜ ᱤᱧ ᱯᱟᱲᱦᱟᱣ ᱟᱠᱟᱫ ᱤᱱᱟᱹᱜᱮ ᱱᱟᱦᱟᱜ,
ᱦᱮᱸ ᱦᱮᱸ ᱟᱪᱪᱷᱟ ᱤᱭᱟᱹ ᱪᱮᱫ ᱛᱮᱢ ᱯᱲᱟᱜ ᱠᱟᱱ ᱛᱮ ᱟᱢ ᱫᱚ? ᱪᱤᱠᱤ ᱛᱮᱥᱮ ᱟᱱᱮ,
ᱪᱤᱠᱤ ᱛᱮ ᱜᱮ ᱪᱤᱠᱤ ᱛᱮ ᱜᱮ ᱪᱤᱠᱤᱛᱮ᱾
ᱜᱤᱫ ᱜᱤᱫᱽᱨ ᱛᱮ ᱜᱮ,
ᱦᱳᱭ ᱪᱤᱠ ᱦᱳᱭ ᱦᱳᱭ ᱦᱳᱭ
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱟᱵᱚᱣᱟᱜ᱾ ᱡᱟᱱᱟᱢ ᱤᱭᱟᱹ ᱠᱟᱱᱟ ᱟᱲᱟᱝ ᱠᱟᱱᱟ ᱚᱱᱟ ᱛᱮᱜᱮᱵᱚᱱ ᱯᱟᱲᱦᱟᱜ ᱠᱟᱱᱟ᱾
ᱦᱳᱭ ᱛᱚ ᱟᱯᱮ ᱥᱮᱫ ᱨᱮᱱᱫᱚ ᱯᱨᱟᱭᱛᱚ ᱵᱟᱝᱞᱟ ᱛᱮᱜᱮ ᱠᱚ ᱯᱟᱲᱦᱟᱜ ᱠᱟᱱᱟ᱾ ᱠᱤᱪᱷᱩ ᱴᱟᱜ ᱦᱚᱲ ᱜᱮ ᱦᱟᱜ
ᱦᱮᱸ ᱟᱫᱚ ᱢᱮᱱᱟᱜ ᱡᱮ ᱡᱮᱢᱚᱱ ᱫᱚ ᱢᱮᱱᱟᱜ ᱠᱚᱣᱟ ᱥᱟᱵ ᱢᱮ ᱮᱸ ᱱᱚᱣᱟ ᱫᱷᱟᱨᱮ ᱫᱚ ᱢᱟᱱᱮ ᱯᱨᱟᱭ ᱤᱥᱠᱩᱞ ᱠᱚᱨᱮ ᱢᱟᱱᱮ ᱦᱟᱭ ᱤᱥᱠᱩᱞ ᱠᱚᱨᱮᱫ ᱡᱮᱢᱚᱱ ᱢᱮᱱᱟᱜ ᱟᱛᱚ ᱯᱷᱟᱥᱴ ᱞᱮᱝᱜᱩᱭᱮᱡᱽ ᱥᱟᱱᱛᱟᱞᱤ ᱢᱮᱱᱟᱜᱼᱟ᱾ ᱦᱟᱛᱟᱣ ᱟᱵᱚᱱ ᱜᱮ ᱜᱮᱜᱟᱵᱚᱱ ᱼᱼ ᱦᱟᱛᱟᱣ ᱠᱟᱜ ᱠᱟᱱᱟ ᱠᱚ ᱟᱫᱚ ᱯᱟᱲᱦᱟᱜ ᱵᱟᱢ ᱯᱟᱲᱦᱟᱜ ᱼᱼ ᱟᱫᱚ ᱠᱷᱟᱱ ᱱᱤᱡᱮᱴᱷᱮᱱ ᱵᱟᱴ ᱦᱳᱭ ᱚᱱᱟ ᱥᱮᱬᱟ ᱫᱚ ᱞᱟᱹᱠᱛᱤ ᱠᱟᱱᱟ ᱥᱮ ᱟᱵᱚᱣᱟᱜ ᱚᱱᱮ ᱼᱼ ᱡᱟᱱᱟᱢ ᱯᱟᱹᱨᱥᱤ ᱠᱟᱱᱟ।
ᱦᱳᱭ ᱦᱳᱭ ᱛᱟᱯᱚᱨ ᱥᱟᱶ ᱞᱟᱛᱟᱨ ᱨᱮᱭᱟᱜ ᱵᱚᱸᱜᱟ ᱵᱩᱨᱩ ᱠᱟᱛᱷᱟᱢ ᱪᱮᱫᱚᱜᱼᱟ ᱢᱟᱹᱱᱢᱤ ᱥᱤᱨᱡᱚᱱ ᱠᱷᱚᱱ ᱼᱼ ᱮᱛᱚᱦᱚᱵ ᱟᱨ ᱱᱚᱰᱮ ᱜᱚᱡᱽ ᱵᱩᱨ ᱠᱟᱛᱷᱟ ᱠᱚᱢ ᱪᱮᱫᱚᱜᱼᱟ।
ᱦᱮᱸ ᱦᱮᱸ
ᱦᱳᱭ ᱟᱨ ᱮᱴᱟᱜᱟᱜ ᱡᱟᱦᱟᱸᱟᱢ ᱯᱟᱲᱦᱟᱜᱼᱟ ᱚᱱᱟ ᱫᱚ ᱱᱟᱦᱟᱜ ᱚᱱᱟ ᱫᱚ ᱵᱤ ᱼᱼ ᱴᱮᱞᱥ ᱵᱟᱭ ᱚᱞᱠᱜᱼᱟ ᱟᱨ ᱡᱟᱱᱟᱢ ᱯᱟᱹᱨᱥᱤ ᱛᱮᱢ ᱚ-ᱚᱞᱚᱜᱼᱟ ᱼᱼ ᱢᱟᱱᱮ ᱫᱚ ᱦᱜ ᱫᱟᱨᱮ ᱱᱟᱹᱲᱤ ᱠᱷᱚᱱ ᱮᱛᱚᱦᱚᱵ ᱟᱛᱮᱫ ᱡᱟᱦᱟᱸ ᱞᱮᱠᱟ ᱟᱵᱚ ᱼᱼ ᱠᱟᱨᱟᱢ ᱥᱤᱨᱟᱹᱢ ᱫᱟᱨᱮ ᱠᱷᱚᱱ ᱮᱛᱚᱦᱚᱵ ᱮᱱᱟ ᱱᱦᱟᱜ ᱡᱟᱦᱟᱸ ᱞᱮᱠᱟᱱᱷᱟᱜ ᱯᱤᱞᱪᱩ ᱦᱟᱲᱟᱢ ᱯᱤᱞᱪᱩ ᱵᱩᱦ ᱠᱤᱱ ᱼᱼ ᱥᱤᱨᱡᱚᱱ ᱮᱱᱟ ᱱᱷᱟᱜ ᱚᱠᱟ ᱠᱷᱚᱱ ᱢᱟᱹᱱᱢᱤ ᱵᱚᱱ ᱼᱼ ᱥᱤᱨᱡᱚᱱ ᱮᱱᱟ ᱛᱟᱯᱨᱮ ᱫᱚ ᱼᱼ
ᱦᱩᱸ
ᱢᱟᱹᱱᱢᱤ ᱥᱤᱨᱡᱚᱱ ᱨᱮᱭᱟᱜ ᱠᱟᱛᱷᱟ ᱦᱤᱛᱟᱹᱞ ᱨᱮᱭᱟᱜ ᱠᱟᱛᱷᱟ ᱟᱨᱦᱚᱸ ᱵᱟᱠᱷᱮᱸᱲ ᱵᱟᱠᱷᱮᱸᱬ ᱠᱚ ᱟᱹᱰᱤᱜᱟᱱ ᱠᱟᱛᱷᱟ ᱱᱚᱣᱟ ᱪᱤᱠᱤ ᱤᱫᱤᱭᱟᱛᱮ ᱡᱩᱫᱤᱢ ᱼᱼ ᱯᱟᱲᱦᱟᱣᱜ ᱠᱷᱟᱱ ᱫᱚ ᱟᱹᱰᱤᱜᱟᱱ ᱜᱮᱢ ᱪᱮᱫᱚᱜᱼᱟ ᱤᱧᱟᱹᱜ ᱢᱚᱱᱮ ᱛᱮᱫᱚᱧ ᱞᱟᱹᱭᱮᱜᱼᱟ।
ᱟᱷ ᱦᱮᱸ ᱛᱟᱨᱯᱚᱨ ᱟᱨᱦᱚᱸ ᱢᱟᱱᱮ ᱼᱼ ᱪᱤᱠᱤ ᱤᱫᱤ ᱠᱟᱛᱮ ᱯᱟᱲᱦᱟᱣ ᱠᱟᱛᱮ ᱪᱤᱠᱤ ᱠᱚᱫᱚ ᱢᱟᱱᱮ ᱥᱤᱞᱮᱵᱟᱥ ᱵᱟᱨᱮ ᱨᱮ ᱯᱟᱲᱦᱟᱣ ᱞᱮᱠᱷᱟᱱ ᱫᱚ ᱟᱹᱰᱤ ᱠᱤᱪᱷᱩ ᱟᱨᱚ ᱵᱟᱲᱟᱭ ᱧᱟᱢᱚᱜᱼᱟ।
ᱦᱳᱭ ᱦᱳᱭ
ᱟ ᱥᱩᱫᱷᱩ ᱥᱤᱞᱮᱵᱟᱥ ᱯᱟᱲᱦᱟᱣ ᱞᱮᱠᱷᱟᱱ ᱵᱟᱠᱷᱟᱱ ᱧᱟᱢ ᱫᱚ ᱧᱟᱢᱚᱜᱼᱟ ᱟᱫᱚ ᱼᱼ ᱩᱱᱟᱹᱜ ᱰᱤᱴᱮᱞᱥ ᱟᱛᱮᱫ ᱫᱚ ᱵᱟᱝ ᱧᱟᱢᱚᱜᱼᱟ।
ᱦᱳᱭ
ᱟᱨ ᱥᱤᱞᱮᱵᱟᱥ ᱵᱟᱭᱨᱮ ᱠᱟᱱ ᱟᱢ ᱟᱹᱰᱤ ᱠᱤᱪᱷ ᱧᱟᱢᱚᱜᱟ ᱞᱟᱹᱠᱛᱤ ᱱᱤᱛᱚᱜ ᱠᱟᱱ ᱧᱟᱢᱚᱜᱼᱟ।
ᱚ
ᱟᱨ ᱥᱤᱞᱮᱵᱟᱥ ᱢᱮᱱᱟᱜ ᱫᱚ ᱥᱩᱫᱷᱩ ᱜᱟᱱᱮ ᱼᱼ ᱱᱤᱡᱮᱨᱟᱜ ᱡᱟᱦᱟᱸ ᱮᱠᱡᱟᱢ ᱦᱩᱭᱩᱜᱼᱟ ᱚᱱᱟ ᱚᱱᱟ ᱠᱚᱨᱮ ᱜᱮ ᱡᱚᱛᱚᱜ ᱠᱷᱚᱱᱮᱢ ᱧᱟᱢᱟ ᱥᱤᱞᱮᱵᱟᱥ ᱨᱮᱱᱟᱜ ᱫᱚ
ᱥᱤᱞᱮᱵᱟᱥ ᱵᱟᱭ ᱨᱮ ᱥᱤᱞᱮᱵᱟᱥ ᱵᱟᱭ ᱨᱮ ᱠᱷᱟᱱ ᱡᱩᱫᱤᱢ ᱯᱟᱲᱦᱟᱜᱼᱟ ᱚᱱᱟ ᱫᱚ ᱟᱨᱚ ᱼᱼ ᱟᱨᱚ ᱦᱟᱸᱜ ᱠᱷᱟᱱ ᱵᱟᱹᱦᱩ ᱠᱤᱪᱷᱩ ᱧᱟᱢᱚᱜ ᱠᱟᱱ ᱚᱱᱟ ᱠᱚᱫᱚ
ᱦᱳᱭ ᱦᱳᱭ ᱦᱳᱭ ᱟᱫᱚ ᱱᱚᱣᱟ ᱥᱤᱞᱟᱵᱚᱥ ᱼᱼ ᱛᱚ ᱠᱚᱞᱮᱡᱽ ᱨᱮᱭᱟᱜ ᱠᱟᱱᱟ ᱥᱮ᱾ ᱚᱱᱟ ᱠᱚᱞᱮᱡᱽ ᱨᱮᱭᱟᱜ ᱼᱼ ᱤᱫᱤᱭᱟᱛᱮᱫ ᱦᱟᱸᱜ ᱮᱢ ᱯᱟᱲᱦᱟᱜᱼᱟᱢ ᱮᱫᱤ ᱭᱟᱛᱮ ᱢᱟᱱᱮ ᱯᱟᱲᱦᱟ ᱮᱠᱡᱟᱢᱮᱢ ᱵᱤᱱᱤᱰ ᱟᱜ ᱮᱢᱠᱟᱜᱼᱟ ᱢᱟᱱᱮ ᱮᱠᱡᱟᱢ ᱦᱟᱸᱜ ᱮᱢ ᱮᱢᱠᱟᱜᱼᱟ। ᱟᱨ ᱪᱮᱫ ᱵᱟᱝ ᱟᱨ ᱟᱫᱚ ᱚᱸᱰᱮ ᱦᱚᱸᱢ ᱪᱮᱫ ᱫᱚ ᱼᱼ ᱪᱮᱫᱚᱜ ᱜᱮᱭᱟ ᱱᱷᱟᱜ ᱱᱟᱣᱟ ᱠᱟᱛᱷᱟ ᱠᱚ
ᱦᱩᱸ
ᱦᱳᱭ
ᱪᱮᱫ ᱵᱟᱢ ᱪᱮᱫ ᱨᱮᱦᱚᱸᱜ ᱠᱷᱟᱱ ᱼᱼ ᱟᱨ ᱱᱤ ᱱᱤᱭᱟᱹ ᱢᱟᱱᱮ ᱡᱟᱦᱟᱸ ᱱᱤᱭᱟᱹ ᱟᱨ ᱱᱤᱭᱟ ᱢᱟᱱᱮ ᱡᱟᱦᱟ ᱱᱤᱭᱟ ᱟᱵᱚ ᱡᱩᱜᱽ ᱦᱮᱡ ᱟᱠᱟᱱᱟ ᱱᱤᱭᱟᱹ ᱢᱟᱱᱮ ᱱᱤᱛᱚᱜ ᱯᱟᱲᱦᱟᱣ ᱡᱩᱫᱤ ᱵᱟᱢ ᱵᱟᱲᱟᱭᱟ ᱠᱳᱱᱳ ᱵᱷᱮᱞᱩ ᱵᱟᱹᱱᱩᱜ ᱼᱟ।
ᱦᱳᱭ ᱦᱳᱭ ᱠᱟᱛᱷᱟ ᱠᱟᱱ ᱜᱮ।
ᱠᱤᱱᱛᱩ ᱟᱢ ᱡᱟᱦᱟᱸ ᱛᱤᱱᱟᱹᱜ ᱼᱼ ᱮᱸ ᱞᱟᱹᱭᱫᱟᱹᱧ ᱱᱤᱛᱚᱜ ᱡᱟᱦᱟᱸ ᱛᱮᱜᱮᱢ ᱪᱟᱞᱟᱜ ᱠᱷᱟᱱ ᱜᱚᱴᱟᱜᱮ ᱠᱷᱟᱱ ᱚᱞ ᱛᱟᱦᱮᱱᱟ। ᱱᱤᱛᱚᱜ ᱚᱱᱮ ᱮᱥᱴᱮᱥᱚᱱ ᱠᱚᱨᱮ ᱦᱚᱸ ᱧᱮᱞ ᱦᱩᱭᱩᱜ ᱠᱟᱱᱟ ᱯᱨᱟᱭ ᱪᱤᱠᱤ ᱛᱮᱜᱮ ᱚᱞ ᱢᱮᱱᱟᱜᱼᱟ ᱡᱮᱢᱚᱱ ᱦᱩᱸ ᱚᱱᱮ ᱤᱭᱟᱹᱢ ᱪᱟᱞᱟᱣ ᱵᱟᱲᱟ ᱠᱟᱱᱟ ᱚᱱᱛᱮ ᱠᱷᱚᱲᱚᱜᱯᱩᱨ
ᱚᱸ ᱵᱟᱝᱼᱟ
ᱠᱷᱚᱲᱚᱜᱽᱯᱩᱨ ᱦᱟᱣᱲᱟ ᱚᱱᱟ ᱠᱚᱨᱮ ᱢᱟᱱᱮ ᱯᱨᱟᱭ ᱥᱴᱮᱥᱚᱱ ᱠᱚᱨᱮ ᱱᱮᱛᱟᱨ ᱫᱚ ᱢᱟᱱᱮ ᱪᱤᱠᱤᱛᱮ ᱟᱨᱦᱚᱸ ᱠᱚ ᱚᱞ ᱠᱟᱜ ᱠᱟᱱᱟ
ᱦᱳᱭ ᱦᱳᱭ
ᱡᱟᱦᱟᱸᱭ ᱡᱩᱫᱤ ᱦᱟᱸᱜ ᱠᱷᱟᱱ ᱠᱩᱞᱤ ᱠᱮᱫ ᱢᱮᱭᱟᱭ ᱢᱟᱱᱮ ᱥᱮ ᱵᱟ ᱢᱟᱱᱮ ᱵᱟᱲᱟᱭᱟᱭ ᱥᱟᱱᱛᱟᱲ ᱠᱟᱱᱟ ᱛᱟᱯᱚᱨ ᱡᱩᱫᱤ ᱠᱩᱞᱤ ᱠᱮᱫ ᱢᱮᱭᱟᱭ ᱢᱟᱱᱮ ᱚᱸ ᱪᱤᱠᱤ ᱛᱮ ᱚᱞ ᱢᱮᱱᱟᱜᱼᱟ ᱟᱨ ᱪᱤᱠᱤ ᱡᱩᱫᱤ ᱵᱟᱢ ᱵᱟᱲᱟᱭᱟ ᱢᱮᱛᱟᱢ ᱠᱟᱱᱟ ᱢᱟ ᱚᱱᱟ ᱪᱮᱫ ᱚᱞ ᱢᱮᱱᱟᱜᱼᱟ ᱞᱟᱹᱭᱤᱧ ᱢᱮ ᱯᱟᱲᱦᱟᱣ ᱠᱟᱛᱮᱫ ᱦᱮᱥᱮ
ᱦᱳᱭ
ᱟᱨ ᱡᱩᱫᱤ ᱵᱟᱢ ᱢᱟᱱᱮ ᱯᱟᱲᱦᱟᱣ ᱛᱮ ᱡᱩᱫᱤ ᱵᱟᱢ ᱞᱟᱹᱭ ᱫᱟᱲᱮᱭᱟᱜ ᱠᱷᱟᱱ ᱟᱨᱦᱚᱸ ᱱᱤᱡᱮᱨᱟᱜ ᱡᱟᱱᱟᱢ ᱼᱼ ᱯᱟᱹᱨᱤᱥ ᱠᱟᱱᱟ ᱠᱷᱟᱱ ᱚᱱᱟ ᱡᱩᱫᱤ ᱵᱟᱢ ᱞᱟᱹᱭ ᱫᱟᱲᱮᱭᱟᱜ ᱠᱷᱟᱱ ᱪᱮᱫ ᱞᱮᱠᱟ ᱞᱟᱡᱟᱣ ᱵᱩᱡᱷᱟᱹᱣ ᱞᱮᱭ ᱢᱮ ᱥᱮ।
ᱦᱳᱭ ᱦᱳᱭ ᱠᱟᱛᱷᱟ ᱠᱟᱱ ᱜᱮᱭᱟ ᱚᱱᱟ ᱦᱚᱸ
ᱦᱩᱸ ᱟᱱᱮ ᱪᱮᱫ ᱦᱮᱸ ᱪᱮᱫ ᱮᱢ ᱞᱟᱹᱭᱮᱫᱟ
ᱞᱟᱹᱭᱮᱜ ᱟᱹᱧ ᱱᱚᱣᱟ ᱦᱚᱸ ᱢᱤᱫᱴᱟᱝ ᱪᱮᱫᱚᱜ ᱨᱮᱭᱟᱜ ᱠᱟᱛᱷᱟ ᱠᱟᱱ ᱜᱮᱭᱟ ᱢᱟᱱᱮ ᱪᱟᱹᱠᱨᱤ ᱫᱚ ᱧᱟᱢᱚᱜᱼᱟ ᱵᱟᱭ ᱧᱟᱢᱚᱜᱼᱟ ᱚᱱᱟᱢᱟ ᱱᱟᱦᱟᱜ ᱵᱷᱮᱜᱟᱨ ᱠᱟᱛᱷᱟ ᱠᱟᱱ ᱜᱮᱭᱟ ᱟᱫᱚ
ᱚᱱᱟ ᱫᱚ ᱱᱤᱛᱚᱜ ᱵᱟᱝ ᱵᱟᱲᱟᱭ ᱞᱮᱠᱷᱟᱱ ᱚᱱᱮ ᱱᱤᱛᱚᱜ ᱫᱚ ᱮᱱᱮ ᱥᱮᱬᱟ ᱫᱚ ᱮᱠᱪᱩᱭᱮᱞᱤ ᱫᱚᱨᱠᱟᱨ ᱤᱧᱟᱹᱜ ᱠᱟᱛᱷᱟ ᱟᱭ ᱫᱚ ᱵᱟᱢ ᱥᱮᱬᱟᱜ ᱠᱷᱟᱱ ᱫᱚ ᱯᱚᱨᱮᱛᱮ ᱡᱷᱟᱢᱮᱞᱟ ᱜᱮᱭᱟ
ᱦᱮᱸ
ᱡᱟᱦᱟᱸ ᱛᱮᱢ ᱪᱟᱞᱟᱜ ᱠᱟᱱ ᱯᱷᱨᱚᱢ ᱴᱨᱚᱢ ᱯᱩᱨᱚᱱᱟᱢ ᱛᱚᱠᱷᱚᱱ ᱫᱚ ᱟᱫᱚ ᱦᱚᱲ ᱫᱚ ᱛᱤᱱᱟᱹ ᱮᱢ ᱠᱚ ᱵᱟᱲᱟᱭᱟ
ᱦᱩᱸ ᱦᱳᱭ ᱦᱳᱭ ᱠᱟᱛᱷᱟ ᱠᱟᱱ ᱜᱮᱭᱟ
ᱛᱚᱠᱷᱚᱱ ᱫᱚ ᱱᱤᱡ ᱟᱢ ᱡᱩᱫᱤ ᱯᱟᱲᱦᱟᱣ ᱡᱩᱫᱤᱢ ᱵᱟᱲᱟᱭᱟ ᱟᱢ ᱛᱮᱜᱮ ᱠᱷᱟᱱ ᱟᱢ ᱠᱚᱨᱟᱣ ᱫᱟᱲᱮᱭᱟᱛᱟᱢᱟᱢ ᱵᱟᱠᱷᱟᱱ ᱫᱚ ᱦᱟᱹᱱᱤ ᱦᱚᱲ ᱮᱴᱟᱜ ᱦᱚᱲᱮᱢ ᱠᱚᱭᱚᱜ ᱯᱟᱸᱡᱟᱭᱮᱭᱟ ᱛᱟᱯᱚᱨ ᱩᱱᱤ ᱠᱷᱟᱱ ᱥᱚᱢᱚᱭ ᱦᱩᱭᱩᱜ ᱛᱟᱭᱟ ᱥᱮ ᱵᱟᱝ
ᱦᱳᱭ ᱦᱳᱭ
ᱟᱨ ᱱᱤᱡᱮᱛᱮᱢ ᱵᱟᱲᱟᱭ ᱠᱷᱟᱱ ᱫᱚ ᱦᱮᱸ ᱧᱮᱞ ᱠᱮᱫᱟᱢ ᱦᱮᱸ ᱱᱚᱣᱟ ᱫᱚ ᱱᱚᱝᱠᱟ ᱦᱩᱭᱩᱜᱼᱟ ᱱᱚᱣᱟ ᱡᱟᱭᱜᱟ ᱨᱮ ᱱᱚᱣᱟ ᱚᱞ ᱦᱩᱭᱩᱜᱼᱟ ᱟᱨ ᱯᱩᱨᱩᱱ ᱠᱟᱛᱮᱢ ᱡᱚᱢᱟ ᱠᱮᱫᱟ ᱵᱟᱝᱠᱷᱟᱱ ᱟᱜ ᱠᱷᱟᱱ ᱦᱚᱲ ᱠᱚᱭᱚᱜ ᱦᱩᱭᱩᱜ ᱛᱟᱢᱟ ᱥᱮ
ᱦᱚᱸ ᱟᱨ ᱞᱟᱹᱭᱮᱜ ᱤᱧ ᱢᱟᱱᱮ ᱟᱯᱮ ᱵᱟᱝᱞᱟ ᱥᱮᱫ ᱫᱚ ᱥᱮᱫ ᱫᱚ ᱪᱮᱫ ᱞᱮᱠᱟ ᱟᱯᱮ ᱵᱟᱝᱞᱟ ᱛᱮᱜᱮ ᱯᱮ ᱚᱞᱟ
ᱵᱟᱝ ᱤᱧ ᱤᱧ ᱫᱚ ᱢᱤᱰᱤᱭᱟᱢ ᱠᱟᱹᱱᱟᱹᱧ ᱦᱟᱜᱠᱷᱟᱱ ᱤᱧ ᱫᱚ
ᱟᱪᱪᱷᱟ
ᱪᱤᱠᱤ ᱛᱤᱜᱤᱧ ᱚᱞᱚᱜ ᱠᱟᱱᱟ ᱦᱟᱹᱜ ᱠᱷᱟᱱ ᱟᱫᱚ ᱵᱟᱱᱟᱨ ᱜᱮ ᱦᱟᱸᱜ ᱠᱷᱟᱱ ᱵᱟᱲᱟᱭ ᱢᱮᱱᱟᱭᱟ ᱟᱫᱚ ᱟᱫᱚ ᱦᱟᱸᱜ ᱠᱷᱟᱱ ᱚᱱᱮ ᱪᱤᱠᱤ ᱫᱚᱜ ᱠᱷᱟᱱ ᱛᱟᱵᱚᱞᱮ ᱯᱷᱨᱚᱢ ᱴᱨᱚᱢ ᱠᱚᱨᱮ ᱵᱟᱹᱱᱩᱜ ᱟᱛᱚ ᱚᱱᱟ ᱫᱚ ᱦᱟᱸᱜ ᱵᱟᱝᱞᱟ ᱤᱝᱞᱤᱥ ᱛᱮᱜᱮ ᱦᱟᱸᱜ ᱯᱩᱨᱚᱱ ᱦᱩᱭᱩᱜᱼᱟ
ᱦᱳᱭᱛᱚ ᱟᱯᱮ ᱥᱮᱫ ᱫᱚ ᱵᱟᱝᱞᱟ ᱥᱮ
ᱦᱮᱸ ᱦᱮᱸ
ᱨᱚᱲ ᱠᱚ ᱪᱮᱨᱦᱟ ᱯᱮ ᱨᱚᱲᱟ
ᱟᱫᱚ ᱟᱸᱡᱚᱢ ᱢᱮ ᱚᱱᱮ ᱡᱷᱚᱛᱚ ᱡᱷᱚᱛᱚ ᱡᱤᱱᱤᱥ ᱢᱟᱱᱮ ᱵᱷᱮᱜᱟᱨ ᱵᱷᱮᱜᱟᱨ ᱡᱤᱱᱤᱥ ᱜᱮᱭᱟ ᱥᱮ ᱟᱢ ᱡᱩᱫᱤ ᱢᱟᱱᱮ ᱡᱤᱞ ᱩᱛᱩᱢ ᱡᱚᱢᱟ ᱦᱮᱸᱥᱮ ᱡᱤᱞ ᱩᱛᱩ ᱨᱮᱱᱟᱜ ᱢᱤᱫᱴᱟᱝ ᱥᱟᱫᱽ ᱟᱲᱟᱜ ᱵᱷᱟᱹᱡᱤ ᱡᱩᱫᱤᱢ ᱡᱚᱢᱟ ᱟᱲᱟᱜ ᱵᱷᱟᱹᱡᱤ ᱨᱮᱱᱟᱜ ᱢᱤᱫᱴᱟᱝ ᱥᱟᱫᱽ
ᱦᱳᱭ ᱦᱳᱭ
ᱛᱟᱨᱯᱚᱨ ᱟᱫᱚ ᱱᱚᱣᱟ ᱫᱚ ᱦᱟᱸᱜ ᱠᱷᱟᱱ ᱫᱤᱥᱚᱢ ᱡᱚᱠᱷᱚᱱ ᱢᱟᱱᱮ ᱵᱷᱤᱱᱟᱹ ᱜᱮᱛᱟᱵᱚᱱᱟ ᱛᱟᱦᱚᱞᱮ ᱨᱚᱲ ᱦᱚᱸ ᱠᱟᱹᱴᱤᱡ ᱡᱩᱫᱟᱹ ᱧᱚᱜᱚᱜᱼᱟ ᱥᱮ
ᱦᱳᱭ ᱦᱳᱭ ᱠᱟᱛᱷᱟ ᱠᱟᱱ ᱜᱮ ᱫᱚ ᱦᱳ
ᱟᱫᱚ ᱞᱟᱹᱭ ᱟᱹᱧ ᱢᱟᱱᱮ ᱟᱞᱮ ᱥᱮᱫ ᱫᱚ ᱟᱹᱰᱤ ᱢᱟᱱᱮ ᱪᱮᱫ ᱤᱧ ᱞᱟᱹᱭᱟ ᱟᱞᱮ ᱫᱚ ᱡᱟᱦᱟᱱᱟᱜ ᱯᱷᱚᱨᱚᱢ ᱠᱚᱯᱮ ᱞᱟᱹᱭ ᱠᱷᱟᱱ ᱫᱚ ᱳᱰᱤᱭᱟ ᱛᱮ ᱚᱞ ᱠᱚᱜᱼᱟ